ᱦᱮᱸ ᱨᱚᱲ ᱠᱚ ᱟᱸᱡᱚᱢᱚᱜ ᱠᱟᱱ ᱜᱮᱭᱟ?
ᱦᱩᱸ ᱟᱸᱡᱚᱢᱚᱜ ᱠᱟᱱ ᱜᱮᱭᱟ ᱤᱧᱟᱹᱜ ᱜᱮ ᱪᱮᱫ ᱞᱮᱠᱟ ᱟᱸᱡᱚᱢᱚᱜ ᱠᱟᱱᱟ?
ᱟ. ᱵᱤᱱᱟᱜ ᱦᱚᱸ ᱴᱷᱤᱠ ᱜᱮᱭᱟ ᱟ. ᱵᱤᱱᱟᱜ ᱦᱚᱸ ᱴᱷᱤᱠ ᱜᱮ ᱟᱸᱚᱢᱚᱜ ᱠᱟᱱ ᱜᱮᱭᱟ᱾
ᱦᱚᱸᱻ
ᱦᱚᱸ ᱟᱨ ᱪᱮᱜᱽ ᱠᱚᱵᱤᱱ ᱪᱤᱠᱟᱹ ᱵᱟᱲᱟᱭᱮᱫᱟ?
ᱱᱚᱜᱼᱚᱭ ᱫᱩᱲᱩᱵ ᱦᱩᱭ ᱠᱟᱱᱟ ᱠᱮᱞᱟᱯ ᱥᱮᱫ ᱨᱮᱜᱮ᱾
ᱟᱪᱪᱷᱟ ᱪᱷᱟ ᱪᱷᱟ ᱟᱨ ᱱᱚᱝᱠᱟ ᱱᱤᱛ ᱜᱷᱟᱹᱲᱤᱜ ᱫᱚ ᱪᱮᱜ ᱞᱮᱠᱟ ᱫᱟᱜ ᱡᱟᱹᱲᱤ ᱠᱚ?
ᱫᱟᱜ ᱡᱟᱹᱨᱤ ᱠᱚᱫᱚ ᱦᱚᱸᱭ ᱛᱚ ᱡᱟᱹᱯᱩᱜ ᱢᱟᱛᱚ ᱞᱟᱜᱟᱣ ᱠᱟᱜ ᱫᱟᱜ ᱵᱚᱞᱛᱮ ᱫᱚ ᱱᱤᱛᱚᱜ ᱫᱚ ᱵᱟᱭ ᱫᱟᱜ ᱮ ᱫᱟᱜᱮᱜ ᱛᱟᱦᱮᱸᱱᱟᱭ᱾ ᱠᱤᱪᱷᱩ ᱠᱷᱚᱱ ᱞᱟᱦᱟᱨᱮ ᱛᱟᱞᱟ ᱜᱷᱚᱱᱴᱟ ᱞᱟᱦᱟᱨᱮ᱾
ᱟᱪᱷᱟ ᱪᱷᱟ ᱟᱨ ᱦᱳᱲᱳ ᱠᱚᱫᱚ ᱯᱮ ᱨᱚᱦᱚᱭ ᱪᱟᱵᱟ ᱠᱟᱜ ᱟᱥᱮ ᱟᱹᱣᱨᱤ?
ᱦᱩᱸ ᱨᱚᱦᱚᱭ ᱪᱟᱵᱟ ᱦᱩᱭ ᱠᱟᱱᱟ᱾
ᱟᱪᱪᱷᱟ ᱟᱨ ᱱᱚᱝᱠᱟ ᱱᱤᱛ ᱦᱚᱸ ᱢᱟ ᱞᱟᱹᱭ ᱵᱤᱱ ᱜᱚᱢᱠᱮ᱾
ᱢᱮᱱᱫᱟᱹᱧ ᱟᱯᱮᱥᱮᱫ ᱫᱚ ᱪᱮᱜ ᱞᱮᱠᱟ ᱫᱟᱜ ᱡᱟᱹᱲᱤ?
ᱫᱟᱜ ᱡᱟᱹᱲᱤ ᱟᱞᱮ ᱥᱮᱱ ᱦᱚᱸ ᱨᱤᱢᱤᱞ ᱠᱚ ᱨᱟᱠᱟᱵ ᱠᱟᱜ ᱜᱮᱭᱟ, ᱫᱟᱜ ᱫᱚ ᱦᱟᱸᱜ ᱛᱮᱦᱮᱸᱧ ᱫᱚ ᱟᱹᱣᱨᱤ ᱡᱟᱹᱲᱤᱭᱟ ᱢᱤᱫ ᱛᱮ ᱦᱚᱸ ᱦᱚᱞᱟ ᱟᱹᱭᱩᱵ ᱥᱮᱱᱮ ᱡᱟᱹᱲᱤᱭᱮᱜ ᱛᱟᱦᱚᱸᱜᱼᱟ, ᱟᱨ ᱛᱟᱨᱟᱥᱤᱧ ᱥᱮᱫ ᱠᱷᱚᱱᱟᱜ ᱮ ᱡᱟᱹᱲᱤᱭᱮᱜ ᱛᱟᱦᱮᱸᱜ ᱛᱮᱦᱮᱸᱧ ᱫᱚ ᱦᱟᱸᱜ ᱟᱹᱣᱨᱤ ᱡᱟᱹᱲᱤᱭᱼᱟ ᱚᱝᱠᱟ ᱫᱚ᱾
ᱚᱻ
ᱟᱨ ᱨᱚᱦᱚᱭ ᱠᱚᱦᱚᱸ ᱦᱚᱸ ᱟᱞᱮᱭᱟᱜ ᱫᱚ ᱥᱴᱟᱨᱴ ᱧᱚᱜ ᱠᱟᱱ ᱛᱟᱞᱮᱭᱟ ᱢᱟᱱᱮ ᱟᱨᱟᱢᱵᱚ ᱪᱟᱹᱞᱩ ᱠᱟᱱ ᱛᱟᱞᱮᱭᱟ ᱫᱤᱠᱤ ᱚᱱᱟᱜᱮ ᱦᱟᱸᱜ ᱟᱫᱚ ᱫᱚᱢᱮ ᱢᱟᱲᱟᱝ ᱠᱷᱚᱱ ᱫᱚ ᱟᱞᱮ ᱥᱮᱱ ᱫᱚ ᱫᱚᱢᱮ ᱮᱠᱴᱟ ᱫᱚ ᱵᱟᱭ ᱫᱟᱜ ᱠᱟᱫᱟ, ᱠᱤᱪᱷᱩ ᱫᱤᱱ ᱢᱟᱲᱟᱝ ᱠᱷᱚᱱᱟᱜ ᱜᱮ ᱫᱟᱜᱼᱮ ᱟᱭ ᱟᱫᱚ ᱛᱟᱦᱞᱮ ᱤᱱᱟᱹ ᱠᱷᱚᱱᱟᱜ ᱜᱮ ᱛᱟᱦᱚᱞᱮ ᱥᱴᱟᱨᱴ ᱦᱩᱭ ᱠᱟᱱᱟ ᱨᱚᱦᱚᱭ ᱵᱟᱲᱟ ᱠᱚ ᱚᱝᱠᱟ ᱜᱮ ᱪᱟᱞᱟᱜ ᱠᱟᱱ ᱜᱮᱭᱟ ᱟᱨᱠᱤ ᱟᱨ ᱱᱚᱝᱠᱟ ᱛᱟᱦᱚᱞᱮ ᱜᱚᱢᱠᱮ ᱢᱤᱫᱴᱟᱝ ᱠᱟᱛᱷᱟ ᱞᱤᱧ ᱤᱭᱟᱹ ᱚᱱᱛᱮ ᱟᱯᱮ ᱥᱮᱱ ᱫᱚ ᱚᱱᱠᱟ ᱯᱚᱨᱚᱵᱽ ᱠᱚ ᱪᱮᱫ ᱞᱮᱠᱟ ᱥᱩᱨ ᱚᱠᱟᱴᱟᱜ ᱥᱩᱨ ᱜᱮᱭᱟ? ᱟᱯᱮ ᱥᱮᱱ ᱠᱷᱚᱱ ᱫᱚ?
ᱥᱩᱨ ᱦᱚᱸᱜᱼᱚᱭ ᱛᱚ ᱵᱟᱹᱨᱱᱤ ᱜᱷᱟᱴ ᱟᱸᱡᱚᱢ ᱠᱟᱜ ᱜᱮᱭᱟᱢ?
ᱚ ᱟᱪᱷᱟ ᱪᱷᱟ ᱪᱷᱟ ᱪᱷᱟ ᱛᱮᱞᱠᱩᱯᱤ ᱡᱟᱦᱟᱸ ᱫᱚ᱾
ᱦᱳᱭ ᱛᱮᱞ ᱠᱚᱯᱤ᱾
ᱟᱪᱷᱟ ᱟᱪᱷᱟ᱾ ᱚᱸᱰᱮ ᱫᱚ ᱚᱠᱟ ᱞᱮᱠᱟ ᱦᱩᱭᱩᱜ ᱜᱮᱭᱟ ᱜᱚᱝᱠᱮ ᱠᱟᱹᱡ ᱵᱤᱱ ᱞᱟᱹᱭ ᱟᱹᱞᱤᱧ ᱠᱷᱟᱱ ᱧᱮᱞ ᱫᱚ ᱵᱟᱝ ᱪᱟᱞᱟᱣ ᱵᱟᱲᱟ ᱦᱩᱭ ᱠᱟᱱᱟ᱾ ᱟᱸᱡᱚᱢ ᱢᱟ ᱞᱤᱧ ᱟᱸᱡᱚᱢ ᱠᱟᱜᱼᱟ ᱪᱮᱫ ᱞᱮᱠᱟ ᱚᱸᱰᱮ ᱫᱚ ᱯᱚᱨᱚᱵᱽ ᱠᱚ ᱪᱮᱫ ᱞᱮᱠᱟ?
ᱪᱮᱜ ᱞᱮᱠᱟ ᱚᱸᱰᱮ ᱫᱚ ᱚᱸᱰᱮ ᱫᱚ ᱪᱟ ᱡᱷᱚᱛᱚ ᱜᱮ ᱢᱮᱱᱟᱜᱼᱟ᱾ ᱮᱱᱮᱡ ᱥᱮᱨᱮᱧ ᱟᱨ ᱠᱤᱥ᱾ ᱥᱚᱵ ᱟᱵᱚ ᱦᱚᱲᱟᱜ ᱜᱮ ᱠᱟᱞᱪᱟᱨ ᱫᱤᱭᱮ᱾
ᱟᱪᱷᱟ ᱟᱪᱷᱟ ᱟᱪᱷᱟ᱾
ᱡᱷᱚᱛᱚ ᱜᱮᱠᱚ ᱞᱟᱹᱭ ᱟᱠᱚ ᱯᱤᱞᱪᱩ ᱵᱩᱲᱦᱤ ᱯᱤᱞᱪᱩ ᱦᱟᱲᱟᱢ ᱪᱮᱫ ᱞᱮᱠᱟᱛᱮ ᱪᱮᱫ ᱞᱮᱠᱟ ᱵᱟᱝ᱾ ᱟᱹᱞᱤᱧ ᱫᱚ ᱚᱠᱛᱚ ᱩᱱᱟᱹᱜ ᱫᱚ ᱵᱟᱞᱤᱧ ᱵᱟᱲᱟᱭᱟ ᱟᱸᱡᱚᱢ ᱫᱚ ᱟᱸᱡᱚᱢ ᱟᱠᱟᱜ ᱜᱮᱭᱟᱞᱤᱧ ᱪᱟᱞᱟᱣ ᱠᱟᱱᱟ ᱞᱤᱧ᱾
ᱟᱪᱷᱟ ᱟᱪᱷᱟ ᱟᱪᱷᱟ᱾
ᱜᱚᱴᱟ ᱧᱤᱫᱟᱹ ᱜᱚᱴᱟ ᱥᱤᱧ ᱞᱟᱹᱭ ᱛᱮᱜᱮ ᱛᱟᱦᱮᱸᱱ ᱠᱚ᱾
ᱟᱪᱷᱟ ᱟᱪᱷᱟ ᱟᱪᱷᱟ ᱢᱟᱱᱮ ᱢᱤᱫᱴᱮᱱ ᱟᱵᱚᱣᱟᱜ ᱥᱟᱱᱛᱟᱞ ᱠᱟᱞᱪᱟᱨ ᱫᱤᱭᱮ ᱜᱮᱞᱮ ᱢᱤᱫᱴᱮᱱ ᱵᱷᱟᱜᱮ ᱢᱤᱫᱴᱮᱱ ᱱᱟᱯᱟᱭ ᱢᱤᱫᱴᱮᱱ ᱮᱸ ᱟᱵᱚᱣᱟᱜ ᱤᱭᱟᱹ ᱠᱟᱱ ᱛᱟᱵᱚᱱᱟ ᱟᱨᱠᱤ ᱢᱤᱫᱴᱮᱱ ᱡᱩᱢᱤᱞᱟᱭ ᱦᱩᱭᱩᱜᱼᱟ ᱥᱮ ᱵᱷᱟᱜᱮ ᱢᱤᱫᱴᱮᱱ ᱢᱟᱱᱮ ᱯᱚᱨᱚᱵᱽ ᱞᱮᱠᱟ ᱛᱮᱜᱮ ᱞᱮᱠᱷᱟᱜᱼᱟ ᱥᱮ ᱢᱤᱫᱴᱮᱱ ᱵᱚᱸᱜᱟ ᱵᱩᱨᱩ ᱛᱮ ᱞᱮᱠᱷᱟᱜᱼᱟ ᱜᱚᱝᱠᱮ ᱚᱱᱟ ᱫᱚ?
ᱦᱳᱭ ᱦᱳᱭ ᱦᱳᱭ ᱵᱚᱸᱜᱟ ᱵᱩᱨᱩ ᱨᱮ ᱞᱮᱠᱟᱜᱼᱟ᱾
ᱟᱪᱷᱟ ᱟᱪᱷᱟ ᱟᱪᱷᱟ᱾
ᱚᱸᱰᱮ ᱫᱚ ᱥᱟᱹᱜᱤᱧ ᱠᱷᱚᱱ ᱵᱚᱸᱜᱟ ᱵᱩᱨᱩ ᱞᱟᱹᱜᱤᱫ ᱦᱚᱲ ᱫᱚᱠᱚ ᱪᱟᱞᱟᱜ ᱛᱟᱦᱮᱸᱱᱟ ᱾
ᱟᱪᱷᱟ ᱟᱪᱷᱟ ᱟᱪᱷᱟ ᱾
ᱚᱱᱛᱮ ᱫᱚ ᱡᱟᱦᱟᱸᱭ ᱠᱤ ᱟᱨᱠᱤ ᱵᱚᱸᱜᱟ ᱛᱟᱞᱟᱣ ᱟᱠᱟᱱ ᱛᱟᱵᱚᱱ ᱠᱚ ᱡᱟᱦᱟᱸᱭ ᱦᱚᱲ ᱠᱚᱥᱮ ᱩᱱᱠᱩ ᱞᱟᱹᱜᱤᱫ᱾ ᱵᱚᱸᱜᱟ ᱞᱟᱹᱜᱤᱫ ᱜᱮᱠᱚ ᱪᱟᱞᱟᱜᱼᱟ ᱚᱸᱰᱮ ᱫᱚ᱾
ᱟᱪᱷᱟ ᱟᱨ ᱚᱱᱠᱟ ᱡᱟᱦᱟᱱᱟᱜ ᱚᱱᱠᱟ ᱯᱮᱥᱮᱱ ᱠᱚ ᱫᱟᱬᱱᱟᱜ ᱫᱟᱬᱟᱱ ᱠᱚ?
ᱫᱟᱬᱟᱱ ᱫᱚ ᱱᱚᱜᱼᱰᱮ ᱱᱚᱣᱟ ᱫᱟᱬᱟᱱ ᱨᱮᱭᱟᱜ ᱫᱟᱬᱟᱭ ᱡᱟᱭᱜᱟ ᱵᱚᱞᱛᱮ ᱫᱚ ᱟᱞᱮᱥᱮᱫ ᱫᱚ ᱱᱤᱝᱠᱟ ᱫᱚ ᱵᱟᱹᱱᱩᱜ ᱟᱠᱟᱫᱟ᱾
ᱟᱪᱷᱟ ᱟᱪᱷᱟ ᱟᱷᱟ
ᱟᱫᱚ ᱫᱟᱲᱟᱭ ᱡᱟᱭᱜᱟ ᱫᱚ ᱵᱚᱞᱛᱮ ᱢᱤᱫᱴᱮᱡ ᱜᱮ ᱢᱚᱞ ᱢᱮᱱᱟᱜ ᱛᱟᱞᱮᱭᱟ, ᱥᱮᱱᱴᱨᱟᱢ ᱢᱚᱞ, ᱜᱮᱞᱟᱠᱥᱤ ᱢᱚᱞ, ᱚᱱᱟ ᱠᱚᱨᱮ ᱫᱟᱬᱟᱭᱟ ᱦᱤᱡᱩᱜ ᱛᱮᱠᱚ ᱥᱟᱹᱜᱤ ᱛᱠᱤᱱ ᱠᱷᱚᱱ᱾
ᱦᱮᱸ ᱟᱪᱷᱟ ᱮᱠᱟᱞ, ᱮᱠᱟᱞ, ᱮᱠᱟᱞ ᱟᱪᱷᱟ
ᱛᱟᱦᱚᱞᱮ ᱟᱯᱮᱮᱥ ᱜᱮ ᱪᱤ ᱞᱮᱠᱟ ᱯᱨᱳᱜᱨᱟᱢ ᱠᱚ?
ᱟᱞᱮ ᱥᱮᱱ ᱫᱚ ᱱᱚᱝᱠᱟ ᱫᱚ ᱟᱸᱻ ᱵᱚᱞᱛᱮ ᱜᱮᱞᱮ ᱟᱞᱮ ᱠᱟᱪᱷᱟ ᱠᱟᱪᱷᱤ ᱥᱩᱨ ᱥᱮᱱ ᱫᱚ ᱱᱚᱝᱠᱟ ᱯᱟᱴᱟᱵᱤᱫᱷᱟᱹ ᱟᱨ ᱱᱚᱛᱮ ᱵᱩᱨᱩ ᱵᱚᱸᱜᱟ᱾ ᱱᱚᱣᱟ ᱱᱚᱣᱟ ᱠᱚᱜᱮ ᱡᱟᱹᱥᱛᱤ ᱠᱟᱭᱛᱮ ᱢᱟᱱᱮ ᱟᱞ ᱥᱮᱱ ᱫᱚ ᱥᱩᱨ ᱧᱚᱜ ᱜᱮᱭᱟ ᱟᱞᱮ ᱥᱮᱫ ᱠᱷᱚᱱᱟᱜ ᱫᱚ ᱟᱨᱠᱤ᱾ ᱯᱟᱴᱟᱵᱤᱸᱫᱟᱹ ᱠᱚ ᱛᱟᱯᱚᱨ ᱵᱩᱨᱩ ᱵᱚᱸᱜᱟ ᱱᱤᱭᱟᱹ ᱠᱚᱜᱮ ᱡᱟᱹᱥᱛᱤ ᱠᱟᱭᱛᱮ ᱥᱩᱨ ᱜᱮᱭᱟ᱾
ᱦᱩᱸ
ᱟᱨ ᱫᱟᱬᱟᱱ ᱡᱟᱭᱜᱟ ᱫᱚ ᱟᱭᱢᱟ ᱢᱮᱱᱟᱜ ᱫᱚ ᱢᱮᱱᱟᱜᱼᱟ ᱟᱞᱮ ᱥᱮᱱ ᱫᱚ ᱢᱟᱱᱮ ᱟᱞᱮ ᱥᱮᱱ ᱫᱚ ᱦᱟᱱᱮ ᱮᱸ ᱵᱩᱨᱩ ᱥᱚᱸᱜᱷᱟ ᱫᱚ ᱠᱟᱹᱡ ᱫᱤᱥᱚᱢ ᱤᱭᱟᱹ ᱧᱚᱜ ᱠᱟᱱᱟ ᱛᱚ ᱠᱟᱹᱡ ᱵᱩᱨᱩ ᱥᱚᱸᱜᱜᱟ ᱠᱟᱹᱡ ᱴᱚᱴᱷᱟ ᱠᱟᱱᱟ ᱛᱚ ᱢᱚᱴᱟ ᱢᱩᱩᱴᱤ ᱡᱷᱟᱨᱱᱟ ᱠᱚ ᱰᱮᱢ ᱠᱚᱟᱱ ᱟᱭᱢᱟ ᱞᱮᱠᱟᱱᱟᱜ ᱢᱮᱱᱟᱜᱼᱟ ᱢᱮᱱᱟᱜ ᱫᱚ᱾ ᱵᱟᱸᱫ ᱢᱮᱱᱟᱜ ᱫᱟᱬᱟᱱ ᱞᱮᱠᱟ ᱧᱮᱞ ᱡᱚᱝ ᱞᱮᱠᱟ ᱥᱟᱺᱜᱤᱧ ᱥᱟᱺᱜᱤᱧ ᱠᱷᱚᱱᱚᱱᱟᱜ ᱟᱭᱢᱟ ᱴᱩᱨᱤᱥᱴ ᱠᱚ ᱠᱚ ᱦᱤᱡᱩᱜᱼᱟ ᱧᱮᱞ ᱠᱚ
ᱦᱳᱭ ᱦᱳᱭ
ᱱᱟᱯᱟᱭ ᱜᱮ ᱟᱨᱠᱤ ᱡᱟᱦᱟᱸ ᱛᱤᱥ ᱡᱩᱫᱤ ᱚᱱᱠᱟ ᱟᱹᱵᱤᱱ ᱵᱤᱱ ᱦᱤᱡᱩᱜᱼᱟ ᱥᱮ ᱛᱟᱦᱚᱞᱮ ᱠᱚᱹᱱᱴᱟᱠᱴ ᱫᱟᱲᱮ ᱧᱟ ᱵᱤᱱ ᱦᱤᱡᱩᱜ ᱵᱤᱱ ᱧᱮᱞ ᱤᱫᱤ ᱵᱤᱱ ᱾
ᱦᱩᱸ ᱮᱠᱫᱚᱢ ᱮᱠᱫᱚᱢ ᱟᱹᱞᱤᱧ ᱵᱚᱞᱛᱮ ᱜᱮᱞᱤᱧ ᱚᱱᱠᱟ ᱫᱚ ᱵᱟᱹᱞᱤᱧ ᱫᱟᱲᱮᱭᱟᱜ ᱮᱫ ᱛᱟᱦᱮᱱᱟ ᱛᱟᱣ ᱡᱟᱦᱟᱸ ᱛᱤᱥ ᱞᱤᱧ ᱪᱟᱞᱟᱜ ᱠᱷᱟᱱ ᱦᱟᱸᱜ ᱾
ᱮᱠᱟᱞ ᱮᱠᱟᱞ ᱮᱠᱟᱞ ᱮᱠᱟᱞ ᱡᱟᱦᱟᱸ ᱛᱤᱥ ᱡᱩᱫᱤ ᱵᱤᱱ ᱦᱤᱡᱩᱜᱼᱟ ᱮᱠᱫᱚᱢ ᱟᱹᱞᱤᱧ ᱵᱤᱱ ᱢᱮᱱ ᱫᱟᱲᱮ ᱟᱹᱞᱤᱧᱟᱹ ᱾
ᱦᱚᱭ ᱦᱚᱭ
ᱟᱨ ᱚᱸᱰᱮ ᱚᱱᱠᱟ ᱡᱷᱚᱛᱚ ᱜᱮ ᱢᱟᱱᱮ ᱛᱟᱦᱮᱸ ᱵᱮᱵᱚᱥᱛᱷᱟ ᱥᱮ ᱚᱱᱠᱟ ᱡᱟᱦᱟᱱᱟᱜ ᱟᱻ ᱮᱻ ᱨᱤᱥᱚᱴ ᱞᱮᱠᱟ ᱚᱱᱠᱟ ᱢᱮᱱᱟᱜᱼᱟ ᱡᱚᱢ ᱧᱩᱸ ᱠᱚᱨᱮᱱᱟᱜ ᱠᱚᱱᱚ ᱚᱥᱩᱵᱤᱫᱟ ᱪᱮᱫ ᱦᱚᱸ ᱵᱟᱝᱜᱮ ᱦᱩᱭᱩᱜᱼᱟ ᱾ ᱢᱟᱱᱮ ᱡᱚᱛᱚ ᱠᱤᱪᱷᱩ ᱜᱮ ᱢᱟᱱᱮ ᱵᱟᱨ ᱱᱟᱭ ᱱᱟᱯᱟᱭ ᱛᱮ ᱢᱮᱱᱟᱜᱼᱟ ᱟᱨᱠᱤ ᱾
ᱦᱚᱭ ᱦᱚᱭ
ᱦᱩᱸ
ᱢᱮᱱᱠᱷᱟᱱ ᱟᱞᱮ ᱟᱹᱛᱩ ᱮᱢᱚᱱ ᱛᱟᱞᱟᱨᱮ ᱢᱮᱱᱟᱜ ᱛᱟᱞᱮᱭᱟ ᱵᱟᱝ ᱵᱟᱝ ᱵᱩᱨᱩ ᱵᱟᱝ ᱜᱟᱡᱟᱲ ᱚ ᱛᱟᱢᱟᱱᱮ ᱪᱤᱜ ᱜᱮ ᱵᱟᱹᱱᱩᱜᱼᱟ ᱵᱟᱝ ᱩᱱᱟᱹᱜ ᱴᱟᱺᱰᱤ ᱦᱚᱸ ᱵᱟᱹᱱᱩᱜ ᱟᱠᱟᱫᱟ ᱵᱟᱡᱟᱨ ᱦᱚᱸ ᱫᱚᱢᱮ ᱥᱟᱸᱜᱤ ᱨᱮ ᱾ ᱮᱠᱫᱚᱢ ᱛᱟᱞᱟ ᱛᱟᱞᱟ ᱨᱮ᱾
ᱟᱪᱪᱷᱟ ᱟᱪᱪᱷᱟ ᱟᱪᱪᱷᱟ ᱢᱟᱱᱮ ᱮᱠᱟᱞ ᱢᱟᱱᱮ ᱟᱯᱮᱫ ᱫᱚ ᱞᱟᱹᱭ ᱜᱟᱱᱚᱜᱼᱟ ᱡᱮ ᱮᱠᱟᱞ ᱢᱟᱱᱮ ᱵᱟᱹᱭᱦᱟᱹᱲ ᱟᱨᱠᱤ ᱵᱟᱹᱭᱦᱟᱹᱲ ᱠᱚ ᱚᱱᱟ ᱠᱚ ᱡᱟᱹᱥᱛᱤ ᱡᱟᱹᱥᱛᱤ ᱢᱮᱱᱟᱜᱼᱟ, ᱠᱷᱮᱛ ᱠᱚ ᱡᱟᱹᱥᱛᱤ ᱢᱮᱱᱟᱜᱼᱟ, ᱵᱤᱨ ᱠᱚᱫᱚ ᱵᱟᱹᱱᱩᱜᱼᱟ ᱡᱟᱹᱱᱤᱡ?
ᱦᱚᱭ ᱵᱟᱹᱱᱩᱜᱼᱟ ᱵᱟᱹᱱᱩᱜᱼᱟ ᱾
ᱟᱪᱪᱷᱟ ᱟᱪᱪᱷᱟ ᱟᱪᱪᱷᱟ ᱟᱞᱮ ᱥᱮᱱ ᱫᱚ ᱱᱚᱛᱮ ᱫᱚ ᱥᱟᱨᱡᱚᱢ ᱵᱤᱨ ᱜᱮ ᱟᱹᱰᱤ ᱡᱟᱹᱥᱛᱤ ᱠᱟᱭᱛᱮ ᱢᱮᱱᱟᱜᱼᱟ ᱾ ᱥᱟᱨᱡᱚᱢ ᱵᱤᱨ
ᱟᱠᱚᱜᱮ ᱡᱟᱹᱥᱛᱤ ᱧᱮᱞᱚᱜᱚᱜ ᱜᱮᱭᱟ ᱾
ᱦᱩᱸ᱾
ᱟᱨ ᱛᱟᱦᱚᱞᱮ ᱱᱤᱭᱟᱹᱮ ᱡᱚᱢ ᱵᱟᱲᱟ ᱠᱚᱫᱚ ᱪᱮᱫ ᱠᱚ ᱦᱩᱭ ᱵᱟᱲᱟ ᱠᱟᱱᱟ?
ᱡᱚᱢ ᱠᱚᱫᱚ ᱚᱱᱮ ᱨᱩᱴᱤ ᱪᱟᱭᱜᱮ ᱦᱩᱭ ᱠᱟᱱᱟ᱾
ᱟᱪᱪᱷᱟ᱾
ᱱᱟᱥᱛᱟ ᱠᱟᱛᱮᱜ ᱜᱮ ᱦᱮᱡ ᱦᱩᱭ ᱠᱟᱱᱟ ᱠᱮᱞᱟᱵ ᱥᱮᱫ ᱨᱮ ᱾
ᱟᱪᱪᱷᱟ ᱟᱪᱪᱷᱟ ᱟᱪᱪᱷᱟ ᱛᱟᱞᱦᱮ ᱱᱤᱛ ᱫᱚ ᱪᱮᱫ ᱠᱚᱵᱤᱱ ᱠᱟᱹᱢᱤ ᱵᱟᱲᱟᱭᱮᱫᱼᱟ ᱚᱱᱠᱟ᱾
ᱚᱱᱠᱟ ᱮᱠᱷᱚᱱ ᱫᱚ ᱚᱲᱟᱜ ᱨᱤᱜᱤ ᱢᱮᱱᱟᱜ ᱞᱤᱧᱟᱹ ᱮᱠᱷᱚᱱ ᱫᱚ ᱞᱟᱹᱴᱩ ᱞᱟᱹ ᱟᱹᱣᱨᱤ ᱞᱟᱹᱴᱩᱜ ᱼ ᱟ ᱠᱷᱮᱛ᱾ ᱠᱤ ᱟᱹᱠᱷᱨᱤᱧᱟ ᱧᱮᱞ ᱦᱩᱭᱩᱜ ᱠᱟᱱᱟ ᱫᱟᱜ ᱜᱮ ᱾
ᱟᱪᱪᱷᱟ ᱟᱪᱪᱷᱟ ᱟᱪᱪᱷᱟ᱾ ᱚᱱᱠᱟ ᱢᱟᱱᱮ ᱱᱤᱛ ᱚᱱᱠᱟ ᱫᱚ ᱟᱣᱨᱤ ᱵᱤᱱ ᱢᱟᱱᱮ ᱠᱟᱹᱢᱤ ᱠᱚ ᱡᱟᱦᱟᱱᱟᱜ ᱵᱟᱭᱨᱮ ᱠᱟᱹᱢᱤ ᱠᱚ ᱥᱮ ᱚᱱᱠᱟ ᱡᱟᱦᱟᱱᱟᱜ ᱾ ᱠᱚ ᱠᱟᱹᱢᱤ ᱵᱟᱲᱟ᱾
ᱵᱟ ᱵᱟ ᱵᱟᱹᱞᱤᱧ ᱩᱰᱩᱠ ᱠᱟᱱᱟ ᱚᱱᱮ ᱦᱟᱹᱠᱩ ᱥᱟᱵ ᱾ ᱠᱩ ᱜᱮ ᱪᱟᱞᱟᱣ ᱦᱩᱭᱩᱜ ᱠᱟᱱᱟ᱾
ᱟᱪᱪᱷᱟ ᱟᱪᱪᱷᱟ ᱪᱮᱫ ᱞᱮᱠᱟ ᱦᱟᱹᱠᱩ ᱟᱠᱟᱱᱟ ᱠᱚ ᱟᱯᱮ ᱥᱮᱱ ᱫᱟᱜ ᱢᱟ ᱟᱹᱰᱤ ᱥᱮᱨᱢᱟ ᱡᱟᱹᱲᱤ ᱫᱟᱜ ᱢᱟ ᱞᱟᱹᱭᱮᱜᱼᱟ ᱵᱤᱱ ᱵᱷᱟᱹᱜᱤ ᱜᱮ ᱫᱟᱜᱮᱜ ᱟᱭ ᱪᱮᱫ ᱞᱮᱠᱟ ᱠᱚ ᱦᱟᱹᱠᱩ ᱠᱟᱱᱟ?
ᱦᱩᱸ ᱜᱟᱹᱰᱤᱭᱟᱹ ᱠᱚᱨᱮᱱ ᱠᱷᱚᱭ ᱠᱚ ᱩᱰᱩᱠ ᱟᱠᱟᱱᱟ ᱠᱷᱮᱛ ᱠᱚᱨᱮ ᱦᱮᱱᱟᱜ ᱠᱚᱣᱟ ᱥᱮ ᱩᱱᱠᱩᱜᱮ ᱥᱟᱵ ᱦᱩᱭᱩᱜ ᱠᱟᱱᱟ ᱜᱟᱰᱟ ᱦᱚᱸ ᱟᱞᱮ ᱫᱚ ᱢᱮᱱᱟᱜ ᱛᱟᱞᱮ ᱜᱮᱭᱟ ᱥᱩᱨ ᱨᱮ᱾ ᱜᱟᱰᱟ ᱠᱚᱛᱮ ᱦᱚᱸ ᱵᱟᱹᱲᱥᱤ ᱠᱚᱛᱮ ᱵᱟᱠᱷᱟᱡ ᱰᱷᱮᱞᱟ ᱡᱷᱟᱹᱞᱤ ᱛᱮᱦᱚᱸ ᱥᱟᱵᱚᱜ ᱠᱟᱱ ᱜᱮᱭᱟ ᱠᱩ ᱵᱷᱟᱹᱜᱤ ᱜᱮ ᱾
ᱟᱪᱪᱷᱟ ᱟᱪᱪᱷᱟ ᱟᱪᱪᱷᱟ, ᱢᱟᱱᱮ ᱪᱮᱫ ᱢᱟᱱᱮ ᱡᱟᱹᱥᱛᱤ ᱠᱟᱭᱛᱮ ᱪᱮᱫᱞᱮᱠᱟ ᱛᱤᱱᱟᱹᱜ ᱜᱟᱱ ᱦᱟᱠ ᱠᱚᱵᱮᱱ ᱥᱟᱵ ᱵᱟᱲᱟ ᱟᱠᱟᱫ ᱠᱚᱣᱟ ᱪᱮᱫ ᱪᱮᱫ ᱪᱮᱞᱮ ᱦᱟᱹᱠᱩ ᱵᱤᱥᱤ ᱪᱤᱞᱮ ᱵᱤᱥ ᱠᱚ ᱵᱤᱥᱤ ᱵᱤᱱ ᱥᱟᱵ ᱠᱟᱜ ᱠᱚᱜᱮᱭᱟ?
ᱦᱟᱹᱠᱩ ᱫᱚ ᱵᱤᱥᱤ ᱵᱷᱟᱜᱽ ᱫᱚᱠᱚ ᱱᱟᱢᱚᱜᱼᱟ ᱩᱱᱠᱩ ᱜᱳᱲᱳᱭ ᱾ ᱢᱟᱹᱜᱽᱨᱤ ᱯᱩᱴᱷᱤ ᱯᱩᱴᱷᱤ ᱫᱚ ᱱᱟᱢ ᱠᱩᱭᱟᱢ ᱠᱩ ᱡᱚᱛᱚ ᱤᱪᱟᱹᱜ ᱯᱩᱴᱷᱤ
ᱴᱷᱮᱞᱟ ᱡᱷᱟᱹᱞᱤ ᱠᱚᱛᱮ ᱫᱚ ᱩᱱᱠᱩ ᱜᱤ ᱟᱨ ᱵᱟᱹᱲᱥᱤ ᱠᱚᱛᱮ ᱫᱚ ᱵᱟᱹᱲᱥᱤ ᱠᱚᱛᱮ ᱫᱚ ᱥᱳᱞ ᱛᱮᱞᱮᱯᱤᱭᱟ ᱟᱨ ᱦᱩᱭᱱᱟ ᱠᱚ ᱫᱷᱩᱲᱤ ᱤᱱᱠᱩ ᱜᱮ ᱵᱤᱥᱤ ᱠᱚ ᱡᱷᱟᱹᱞᱤᱭᱟ᱾
ᱧᱮᱞᱮᱭᱟ ᱚᱠᱟ ᱞᱮᱠᱟ᱾
ᱜᱟᱰᱟ ᱛᱤᱱᱟᱹᱜ ᱥᱟᱺᱜᱤᱧ ᱛᱟᱯᱮᱭᱟ ᱜᱚᱢᱠᱮ?
ᱜᱟᱰᱟ ᱫᱚ ᱟᱢᱫᱟᱥᱩᱨ ᱜᱮᱭᱟ ᱟᱢᱫᱟ ᱯᱟᱸᱪ ᱢᱤᱱᱤᱴ᱾
ᱚ ᱛᱟᱦᱞᱮ ᱜᱟᱰᱟ ᱥᱩᱨ ᱨᱮᱱ ᱜᱮ ᱜᱟᱰᱟ ᱥᱩᱨ ᱠᱚᱨᱮᱱ ᱦᱟᱠ ᱠᱩ ᱠᱚᱜᱮᱵᱮᱱ ᱥᱟᱜ ᱵᱟᱲᱟ ᱠᱚᱜᱮᱭᱟ ᱵᱟᱝ?
ᱦᱚᱭ᱾ ᱮᱠᱷᱚᱱ ᱫᱚ ᱢᱤᱜ ᱦᱚᱯᱛᱟ ᱠᱷᱚᱱ ᱫᱚ ᱢᱮᱱ ᱞᱮᱠᱷᱟᱱ ᱫᱚ ᱦᱟᱹᱠᱩ ᱜᱮ ᱡᱚᱢ ᱦᱩᱭᱩᱜ ᱠᱟᱱᱟ᱾
ᱦᱮᱸ ᱮᱠᱟᱞ ᱮᱠᱟᱞ ᱮᱸ ᱫᱟᱜ ᱥᱤᱡᱤᱱ ᱥᱮ ᱱᱚᱝᱠᱟ ᱵᱚᱨᱥᱟ ᱥᱤᱡᱤᱱ ᱠᱚᱨᱮ ᱫᱚ ᱮᱸ ᱟᱹᱰᱤᱴᱟᱜ ᱜᱮ ᱢᱟᱱᱮ ᱦᱟᱹᱠᱩ ᱨᱮᱱᱟᱜ ᱢᱟᱱᱮ ᱥᱤᱬᱤᱡ ᱥᱚ ᱴᱟᱜ ᱫᱚ ᱧᱟᱢᱚᱜ ᱠᱟᱱ ᱜᱮᱭᱟ ᱟᱨᱠᱤ ᱦᱟᱹᱠᱩ ᱠᱚᱦᱚᱸ ᱠᱚ ᱨᱟᱠᱟᱵᱼᱟ ᱦᱟᱹᱠᱩ ᱠᱚᱦᱚᱸ ᱥᱟᱵ ᱜᱟᱱᱚᱜᱼᱟ ᱵᱟᱹᱲᱥᱤ ᱠᱚᱛᱮ ᱦᱚᱸ ᱴᱚᱨᱚᱰᱟᱝ ᱠᱚᱛᱮ ᱦᱚᱸ, ᱟᱹᱰᱤ ᱟᱭᱢᱟ ᱞᱮᱠᱟᱱ ᱠᱚᱛᱮ ᱠᱚᱸ ᱜᱟᱱᱚᱜᱼᱟ᱾
ᱦᱮᱸ ᱜᱟᱹᱰᱭᱟᱹ ᱠᱚᱨᱮᱱ ᱠᱚ ᱩᱰᱩᱠᱚᱜ ᱠᱟᱱᱟ ᱠᱷᱮᱛ ᱠᱚᱨᱮ ᱩᱱᱠᱩ ᱫᱚ ᱟᱞᱜᱟ ᱛᱮᱜᱮ ᱠᱚ ᱥᱟᱵᱚᱜ ᱠᱟᱱᱟ᱾
ᱦᱮᱸ ᱦᱮᱸ
ᱧᱤᱫᱟᱹ ᱡᱷᱟᱹᱞᱤ ᱚᱰᱟ ᱠᱟᱜ ᱢᱮ ᱥᱤᱧ ᱵᱟ ᱥᱟᱵ᱾ ᱟᱹᱜᱩ ᱠᱚᱢ ᱟᱨ ᱩᱛᱩ ᱠᱚᱢ ᱦᱩᱸ ᱦᱮᱸ, ᱛᱟᱦᱚᱞᱮ ᱟᱯᱮᱥᱮᱫ ᱜᱮ ᱪᱮᱫ ᱞᱮᱠᱟ ᱦᱟᱹᱠᱩ ᱠᱩ ᱥᱟᱵ ᱦᱩᱭᱩᱜ ᱠᱟᱱᱟ ᱥᱮ ᱵᱟᱝ?
ᱟᱞᱮᱥᱮᱫ ᱦᱚᱸ ᱜᱚᱝᱠᱮ ᱚᱱᱠᱟᱻ, ᱢᱟᱱᱮ ᱱᱚᱝᱠᱟ ᱟᱞᱮ ᱫᱚ ᱦᱳᱭᱛᱳ ᱵᱟᱹᱲᱥᱤ ᱠᱚᱛᱮ ᱡᱟᱹᱥᱛᱤ ᱫᱚ ᱚᱱᱠᱟ, ᱮᱸ ᱥᱟᱵ ᱫᱚ ᱵᱟᱝ ᱦᱩᱭ ᱠᱚ ᱜᱮᱭᱟ ᱚᱱᱮ ᱴᱚᱨᱚᱰᱟᱝ ᱠᱚᱛᱮ ᱟᱨ ᱵᱟᱝᱠᱷᱟᱱ ᱚᱱᱮ ᱜᱷᱩᱱᱤ ᱚᱱᱟ ᱠᱚ ᱛᱮ ᱡᱟᱞᱢᱟᱞ ᱠᱚ ᱮᱰᱟᱣ ᱠᱚ ᱛᱮ ᱚᱱᱟ ᱠᱚᱛᱮ ᱜᱮ ᱡᱟᱹᱥᱛᱤ ᱦᱟᱹᱠᱩ ᱠᱩ ᱥᱟᱵ ᱵᱟᱲᱟ ᱦᱩᱭᱩᱜ ᱠᱟᱱ ᱜᱮᱭᱟ ᱟᱨ ᱱᱚᱝ ᱚᱠᱟ ᱥᱤᱧ ᱟᱹᱭᱩᱵ ᱵᱮᱲᱟᱢ ᱮᱰᱟᱣ ᱦᱚᱴᱚ ᱠᱟᱫᱟᱜ ᱟᱨ ᱥᱮᱛᱟᱜ ᱵᱮᱲᱟᱢ ᱟᱹᱜᱩ ᱠᱮᱫᱟ ᱟᱨ, ᱵᱷᱟᱜᱮ ᱜᱮ ᱦᱟᱹᱠᱩ ᱠᱚᱦᱚᱸ ᱠᱚ ᱰᱷᱮᱨ ᱜᱮᱠᱚ ᱡᱷᱟᱹᱞᱤᱜ ᱜᱮᱭᱟ ᱰᱮᱞᱤ ᱜᱮ ᱟᱞᱮ ᱦᱚᱸ ᱚᱱᱠᱟᱜ ᱜᱮ, ᱢᱟᱱᱮ ᱢᱤᱫ ᱥᱚᱯᱛᱟ ᱦᱟᱯᱛᱟ ᱜᱟᱱ ᱦᱩᱭᱩᱜ ᱠᱟᱱ ᱜᱮᱭᱟ ᱦᱟᱹᱠᱩ ᱜᱮᱞᱮ ᱡᱚᱢᱮᱫ ᱠᱚᱣᱟ᱾ ᱱᱚᱣᱟ ᱵᱚᱨᱥᱟ ᱨᱮ, ᱵᱚᱨᱥᱟ ᱨᱮ ᱥᱤᱡᱤᱱ ᱨᱮ ᱦᱟᱹᱠᱩ ᱢᱟᱱᱮ ᱯᱨᱚᱛᱤᱴᱤ ᱚᱲᱟᱜ ᱚᱲᱟᱜ ᱠᱚᱠᱚ ᱥᱟᱵ ᱠᱚᱣᱟ᱾ ᱱᱤᱛᱳ ᱫᱚ ᱦᱟᱹᱠᱩ ᱵᱚᱨᱥᱟ ᱡᱩᱫᱤ ᱫᱚᱢᱮ ᱜᱮ ᱟᱬᱜᱚᱭᱟᱭ ᱥᱮ ᱦᱟᱹᱠᱩ ᱠᱚᱦᱚᱸ ᱟᱹᱰᱤᱴᱟ ᱠᱚ ᱨᱟᱠᱟᱵᱼᱟ᱾ ᱛᱤ ᱛᱮᱦᱚᱢ ᱥᱟᱵ ᱫᱟᱲᱮᱭ ᱟᱠᱚᱣᱟ ᱤᱭᱟᱹ ᱠᱚᱨᱮᱱ ᱫᱚ ᱦᱩᱸ,
ᱦᱮᱸ ᱠᱷᱮᱛ ᱠᱚᱨᱮᱱ ᱫᱚ᱾
ᱠᱷᱮᱛ ᱠᱚᱨᱮᱱ ᱫᱚ᱾
ᱛᱟᱦᱚᱞᱮ ᱟᱯᱮ ᱠᱚᱫᱚ ᱜᱟᱰᱟ ᱠᱚᱫᱚ ᱛᱤᱱ ᱥᱟᱺᱜᱤᱧ ᱥᱟᱺᱜᱤᱧ ᱢᱮᱱᱟᱜ ᱛᱮ?
ᱜᱟᱰᱟ ᱠᱷᱚᱱᱟᱜ ᱫᱚ ᱟᱞᱮ ᱫᱚ ᱢᱳᱴᱟᱢᱩᱴᱤ ᱡᱷᱟᱹᱞ ᱫᱚ ᱥᱟᱺᱜᱤᱧ ᱫᱚ ᱥᱟᱺᱜᱤᱧ ᱜᱮᱭᱟᱞᱮ ᱚᱱᱠᱟ ᱫᱚᱥ ᱢᱤᱱᱤᱴ ᱜᱟᱱ ᱞᱟᱜᱟᱜ ᱛᱟᱞᱮᱭᱟ ᱚᱱᱠᱟ ᱫᱚᱥ ᱯᱚᱱᱨᱚ ᱢᱤᱱᱤᱴ ᱜᱟᱱ ᱪᱟᱞᱟᱣ ᱛᱮ ᱛᱟᱲᱟᱢ ᱛᱮ ᱟᱨᱠᱤ, ᱥᱟᱺᱜᱤᱧ ᱧᱚᱜ ᱜᱮᱛᱟᱞᱮᱭᱟ ᱜᱟᱰᱟᱴᱟᱜ᱾
ᱦᱳᱭ
ᱜᱟᱰᱟ ᱫᱚ ᱟᱫᱚ ᱡᱟᱦᱟᱸ ᱚᱱᱟ ᱥᱚᱰᱚᱜ ᱠᱚ ᱢᱮᱱᱟᱜᱼᱟ ᱠᱷᱮᱛ, ᱠᱚᱨᱮᱱᱟᱜ ᱥᱚᱰᱚᱜ ᱠᱚ ᱚᱱᱟ ᱠᱚᱫᱚ ᱠᱷᱮᱛ ᱠᱚᱫᱚ ᱥᱳᱨ ᱥᱳᱨ ᱨᱮᱜᱮ ᱢᱮᱱᱟᱜᱼᱟ ᱜᱟᱰᱟ ᱴᱟᱜ ᱫᱚ, ᱠᱟᱹᱡ ᱫᱚᱢᱮ ᱜᱮ ᱥᱟᱺᱜᱤᱧ ᱜᱮ ᱛᱟᱞᱮᱭᱟ ᱟᱨᱠᱤ᱾ ᱛᱟᱦᱚᱞᱮ ᱠᱷᱮᱞᱳᱰ ᱠᱚ ᱪᱮᱫ ᱞᱮᱠᱟ ᱚᱠᱟ ᱠᱚᱢ ᱠᱩᱥᱤᱭᱟᱜᱼᱟ ᱜᱚᱢᱠᱮ ᱠᱷᱮᱞ ᱠᱚ?
ᱠᱷᱮᱞ ᱠᱚᱫᱚ ᱤᱧ ᱫᱚ ᱢᱤᱠ ᱠᱟᱯ ᱜᱤᱧ ᱠᱷᱮᱞᱳᱜ ᱛᱮ ᱵᱚᱞ ᱫᱚ ᱵᱚᱞ ᱜᱟᱛᱮ ᱠᱨᱤᱠᱮᱴ ᱦᱚᱞᱮ ᱠᱷᱮᱞᱳᱜ ᱛᱟᱦᱮᱱ ᱜᱮᱭᱟ ᱦᱟᱞᱠᱟ ᱦᱟᱞᱠᱟ᱾ ᱠᱨᱤᱠᱮᱴ ᱨᱮᱫᱚ ᱵᱚᱞ ᱛᱤᱧ,
ᱟᱪᱪᱷᱟ ᱟᱪᱷᱟ ᱟᱹᱰᱤ ᱱᱟᱯᱟᱭ᱾
ᱟᱪᱪᱷᱟ
ᱛᱟᱦᱚᱞᱮ ᱜᱚᱝᱠᱮ ᱟᱢ ᱫᱚ ᱠᱷᱮᱞᱳᱜ ᱛᱮᱢ ᱥᱮ ᱵᱟ ᱵᱚᱞ?
ᱟᱻ ᱵᱚᱞ ᱦᱚᱸ ᱤᱭᱟᱹ ᱜᱚᱢᱠᱮ ᱤᱧ ᱦᱚᱧ ᱠᱷᱮᱞᱳᱰ ᱜᱮᱭᱟ ᱠᱷᱮᱞ ᱜᱤᱭᱤᱧ᱾ ᱮᱸ ᱯᱮᱠᱴᱤᱥ, ᱠᱚ ᱚᱱᱠᱟ ᱠᱚ ᱟᱫᱚ ᱫᱚᱢᱮ ᱞᱟᱹᱴᱩ ᱞᱟᱹᱴᱩ ᱴᱩᱨᱱᱟᱢᱮᱱᱴ ᱠᱚᱫᱚ ᱵᱟᱝ ᱠᱷᱮᱞ ᱵᱟᱲᱟ ᱦᱳᱭ ᱠᱟᱱᱟ᱾ ᱚᱱᱠᱟᱻ ᱪᱷᱳᱴᱳ ᱠᱷᱟᱴᱳ ᱡᱟᱦᱟᱸ ᱜᱚᱱᱚᱝ ᱠᱚᱨᱮᱱᱟᱜ ᱟᱻ ᱠᱷᱮᱞᱳᱰ ᱠᱚ ᱚᱱᱟ ᱠᱚᱫᱚ ᱞᱤᱧ ᱟᱬᱜᱚ ᱵᱟᱲᱟ ᱟᱠᱟᱱ ᱜᱮᱭᱟ ᱠᱷᱮᱞ ᱵᱟᱲᱟ ᱟᱠᱟᱫ ᱜᱮᱭᱟ ᱞᱤᱧ ᱟᱨ ᱡᱟᱥ ᱛᱤᱠᱟᱹᱭᱛᱮ ᱯᱷᱩᱴᱵᱚᱞ ᱜᱮ ᱠᱷᱮᱞ ᱜᱮ ᱵᱟᱲᱟ ᱦᱩᱭᱩᱜ ᱜᱮᱭᱟ ᱟ ᱚᱱᱠᱟ ᱴᱟᱜ ᱠᱤᱪᱷᱩ ᱫᱚ ᱚᱱᱠᱟ ᱫᱚ ᱟᱨ ᱵᱚᱞᱤᱵᱚᱞ ᱚᱱᱠᱟ ᱩᱱᱟᱹᱜ ᱠᱷᱮᱞ ᱵᱟᱲᱟ ᱦᱩᱭᱩᱜ ᱜᱮᱭᱟ ᱚᱱᱠᱟ ᱩᱱᱟᱹᱜ ᱫᱚ ᱵᱟᱝ ᱟᱨᱠᱤ ᱯᱷᱩᱴᱵᱚᱞ ᱞᱮᱠᱟ ᱡᱚᱛᱚᱴᱟ ᱢᱟᱱᱮ ᱫᱩᱞᱟᱹᱲ ᱢᱮᱱᱟᱜᱼᱟ᱾ ᱯᱷᱩᱴᱵᱚᱞ ᱨᱮ ᱚᱱᱠᱟ ᱫᱚ ᱮᱴᱟᱜ ᱠᱚᱨᱮ ᱠᱷᱮᱞ ᱠᱚᱨᱮ ᱫᱚ ᱚᱱᱠᱟ ᱫᱚ ᱵᱟᱹᱱᱩᱜᱼᱟ᱾ ᱟᱨᱠᱤ ᱟᱫᱚ ᱠᱷᱮᱞ ᱦᱩᱭᱩᱜ ᱠᱷᱟᱱ ᱫᱚ ᱡᱚ ᱛᱚᱜᱮ ᱠᱷᱮᱞ ᱦᱩᱭᱩᱜᱼᱟ ᱵᱟᱝ ᱫᱚ ᱵᱟᱝ ᱠᱤᱱᱛᱩ ᱯᱷᱩᱴᱵᱚᱞ ᱡᱟᱹᱥᱛᱤ ᱠᱟᱭᱛᱮ ᱠᱷᱮᱞ ᱦᱩᱭᱩᱜ ᱜᱮᱭᱟ ᱦᱮᱸ ᱚᱱᱟᱜᱮ ᱡᱟᱹᱥᱛᱤ ᱠᱟᱭᱛᱮ ᱢᱟᱱᱮ ᱠᱟᱹᱡ ᱮᱻ ᱢᱟᱱᱮ ᱫᱩᱞᱟᱹᱲᱟᱜ ᱢᱟᱱᱮ ᱵᱷᱟᱜᱮ ᱢᱤᱫᱴᱮᱱ ᱠᱩᱥᱤ ᱢᱤᱫᱴᱮᱱ ᱵᱩᱡᱷᱟᱹᱜᱼᱟ ᱟᱨᱠᱤ ᱠᱷᱮᱞ ᱠᱚᱨᱮ ᱡᱚᱛᱚ ᱦᱚᱲᱟᱜ ᱪᱚᱭᱮᱥ ᱛᱟᱦᱮᱱᱟ ᱛᱚ ᱢᱮᱫᱴᱮᱱ ᱠᱷᱮᱞ ᱱᱚᱣᱟᱴᱟᱜ ᱠᱷᱮᱞ ᱱᱚᱣᱟ ᱠᱷᱮᱞ ᱵᱷᱟᱜᱮ ᱵᱩᱡᱷᱟᱹᱜ ᱠᱟᱱᱟ ᱥᱮ ᱚᱱᱠᱟ ᱠᱷᱮᱞ ᱟᱫᱚ ᱞᱟᱦᱟ ᱠᱷᱚᱱᱟᱜ ᱜᱮ ᱮᱸ ᱠᱷᱮᱞ ᱟᱹᱜᱩ ᱠᱟᱜᱼᱟ ᱞᱤᱧ ᱚᱱᱟᱜᱮ ᱱᱤᱛᱚᱜ ᱦᱚᱸ ᱚᱱᱟ ᱜᱮᱞᱤᱧ ᱠᱷᱮᱞ ᱵᱟᱲᱟᱭᱮᱜᱼᱟ᱾
ᱛᱟᱦᱚᱞᱮ ᱜᱚᱝᱠᱮ ᱚᱠᱟ ᱯᱚᱡᱤᱥᱮᱱ ᱨᱮ ᱠᱷᱮᱞᱳᱜ ᱛᱮᱢ ᱟᱢᱫᱚ
ᱟᱞᱤᱧ ᱫᱚ ᱥᱟᱭᱤᱰ ᱨᱮ
ᱥᱟᱭᱤᱰ ᱨᱮ
ᱦᱮᱸ
ᱟ ᱛᱟᱦᱚᱞᱮ ᱯᱮᱠᱴᱤᱥ ᱠᱚᱱᱫᱚ ᱪᱤᱫ ᱞᱮᱠᱟ ᱦᱩᱭᱩᱜ ᱠᱟᱱᱟ ᱥᱮ ᱱᱚᱝᱠᱟ ᱟᱹᱛᱩ ᱠᱚᱨᱮ ᱜᱤ
ᱮ ᱯᱮᱠᱴᱤᱥ ᱫᱚ ᱱᱚᱝᱠᱟ ᱟᱹᱛᱩ ᱠᱚᱨᱮ ᱫᱚ ᱫᱚᱢᱮ ᱮᱠᱴᱟ ᱫᱚ ᱱᱚᱝᱠᱟ ᱫᱚ ᱵᱟᱝ ᱟᱹᱛᱩ ᱠᱚᱨᱮ ᱫᱚ ᱢᱟᱱᱮ ᱫᱚᱢᱮ ᱜᱤᱫᱽᱨᱟᱹ ᱫᱚ ᱢᱤᱫᱴᱮᱱ ᱟᱹᱛᱩ ᱨᱮᱱ ᱛᱚ ᱵᱟᱠᱚ ᱠᱷᱮᱞᱳᱜ ᱜᱮᱭᱟ ᱦᱳᱭᱛᱚ ᱠᱷᱮᱞ ᱠᱷᱮᱞᱛᱮ ᱵᱟᱹᱜᱤ ᱠᱮᱜᱼᱟ ᱠᱚ ᱛᱟᱞᱦᱮ ᱚᱱᱠᱟ ᱠᱟᱭᱛᱮ ᱮ ᱟᱫᱚ ᱛᱟᱦᱚᱞᱮ ᱢᱟᱱᱮ ᱢᱤᱫ ᱦᱟᱸᱰᱮ ᱱᱟᱸᱰᱮ ᱨᱮᱱ ᱜᱤᱫᱽᱨᱟᱹ ᱠᱚ ᱟᱛᱮᱜᱮ ᱢᱤᱫᱴᱮᱱᱮ ᱢᱟᱱᱮ ᱯᱮᱠᱴᱤᱥ ᱢᱤᱫᱴᱷᱮᱱ ᱞᱮ ᱥᱮᱱᱚᱜ ᱜᱮᱭᱟ ᱯᱨᱮᱠᱴᱤᱥ ᱞᱮ ᱥᱮᱱᱚᱜ ᱜᱮᱭᱟ ᱟᱨᱠᱤ ᱟᱨ ᱚᱸᱰᱮᱜᱮ ᱯᱮᱠᱴᱤᱥ ᱵᱟᱲᱟ ᱦᱩᱭᱩᱜ ᱜᱮᱭᱟ ᱛᱟᱨᱟᱥᱤᱧ ᱵᱮᱲᱟ ᱥᱮᱛᱟᱜ ᱵᱮᱲᱟ ᱢᱚᱨᱱᱤᱝ ᱴᱟᱹᱭᱤᱢ ᱟᱨ ᱱᱚᱝᱠᱟ ᱟᱹᱵᱤ ᱮᱢᱟᱱ ᱛᱟᱨᱟᱥᱤᱧ ᱴᱟᱹᱭᱤᱢ
ᱦᱳᱭ ᱦᱳᱭ᱾
ᱟᱨ ᱱᱤᱭᱟᱹ ᱥᱤᱡᱤᱱ ᱫᱚ ᱠᱷᱮᱞ ᱠᱚᱦᱟᱸᱜ ᱦᱩᱭᱩᱜ ᱞᱟᱹᱜᱤᱜᱼᱟ ᱚᱱᱟ ᱠᱷᱟᱹᱛᱤᱨ ᱟᱹᱰᱤᱴᱟ ᱜᱮ ᱠᱚᱭᱮ ᱠᱩᱨᱩᱢᱩᱴᱩ ᱠᱷᱮᱞ ᱠᱚᱨᱮ ᱱᱚᱜᱼᱚᱭ ᱫᱷᱮᱭᱟᱱ ᱮᱢ ᱦᱩᱭᱩᱜ ᱠᱟᱱᱟ᱾
ᱦᱳᱭ ᱦᱳᱭ
ᱟᱨ ᱱᱤᱭᱟᱹ ᱫᱚ ᱫᱷᱩᱨᱟᱹᱣ ᱦᱩᱭᱩᱜ ᱜᱮᱭᱟ ᱱᱤᱭᱟᱹ ᱫᱚ ᱠᱷᱮᱞ ᱥᱤᱡᱤᱱ ᱠᱚ ᱦᱟᱸᱜ ᱦᱤᱡᱩᱜ ᱠᱟᱱᱟ ᱟᱨ ᱚᱱᱟ ᱠᱚᱦᱚᱸ ᱵᱷᱟᱹᱜᱤ ᱴᱷᱤᱠ ᱯᱨᱮᱠᱴᱤᱥ ᱠᱚ ᱪᱟᱞᱟᱜ ᱠᱟᱱ ᱜᱮᱭᱟ᱾ ᱟᱫᱚ ᱫᱚᱢᱮ ᱨᱤᱠᱥ ᱟᱛᱮᱫ ᱫᱚ ᱟᱹᱞᱤᱧ ᱦᱚᱸ ᱚᱱᱠᱟ ᱫᱚ ᱵᱟᱹᱞᱤᱧ ᱠᱷᱮᱞ ᱜᱮᱭᱟ ᱮ ᱱᱤᱭᱟᱹ ᱠᱷᱮᱞ ᱦᱚᱸ ᱚᱱᱟ ᱮᱠᱴᱟ ᱫᱚᱢᱮ ᱨᱤᱠᱥ ᱦᱚᱸ ᱵᱟᱝ ᱵᱷᱟᱜᱮᱭᱟ᱾ ᱨᱟᱹᱯᱩᱫ ᱢᱟᱹᱯᱩᱫ ᱮᱢᱟᱱ ᱞᱮᱱᱠᱷᱟᱱ ᱠᱟᱴᱟ ᱠᱚ ᱟᱹᱰᱤ ᱮ ᱯᱷᱮᱢᱮᱞᱤ ᱦᱚᱸ ᱧᱮᱞ ᱦᱩᱭᱩᱜᱼᱟ ᱥᱮ
ᱦᱳᱭ ᱦᱳᱭ
ᱚᱱᱟᱜᱮ ᱟᱨᱠᱤ ᱟᱞᱮᱥᱮᱱ ᱦᱚᱸ ᱡᱩᱫᱤ ᱡᱟᱦᱟᱸ ᱛᱤᱥ ᱚᱱᱠᱟ ᱠᱷᱮᱞ ᱠᱚ ᱦᱩᱭᱩᱜᱼᱟ᱾ ᱜᱚᱝᱠᱮ ᱦᱤᱡᱩᱜ ᱵᱤᱱ ᱦᱚᱦᱚᱣᱟᱵᱤᱱᱟ ᱞᱤᱧ ᱟᱯᱮ ᱥᱮᱱ ᱦᱚᱸ ᱡᱩᱫᱤ ᱦᱩᱭᱩᱜᱼᱟ᱾ ᱦᱚᱦᱚᱣᱟᱞᱤᱧ ᱵᱤᱱ ᱴᱷᱤᱠ ᱜᱮᱭᱟ ᱜᱚᱝᱠᱮ ᱟᱹᱰᱤ ᱟᱭᱢᱟ ᱜᱷᱟᱹᱲᱤᱡ ᱞᱟᱝ ᱜᱚᱞᱯᱚᱭᱱᱟ ᱡᱚᱦᱟᱨ ᱜᱮ ᱛᱟᱦᱚᱞᱮ ᱱᱤᱛᱚᱜ ᱫᱚ ᱦᱮᱸ
ᱦᱮᱸ ᱡᱚᱦᱟᱨ᱾